ᱦᱮᱸ ᱡᱚᱦᱟᱨ ᱜᱮ ᱜᱚᱝᱠᱮ᱾
ᱡᱚᱦᱟᱨ ᱜᱮ ᱥᱟᱜᱩᱱ ᱥᱮᱛᱟᱜ ᱚᱱᱟ ᱥᱟᱞᱟᱜ ᱥᱟᱞᱟᱜ ᱛᱮ᱾
ᱦᱮᱸ ᱜᱚᱝᱠᱮ ᱵᱟᱝ ᱟᱸᱡᱚᱢᱚᱜ ᱠᱟᱱᱟ ᱵᱮᱥ ᱧᱚᱜ ᱠᱟᱴᱤᱡ ᱞᱟᱹᱭᱵᱤᱱ᱾
ᱚᱦᱚᱦᱚ ᱞᱟᱹᱭ ᱫᱟᱞᱤᱧ ᱥᱟᱜᱩᱱ ᱥᱮᱛᱟᱜ ᱚᱱᱟ ᱥᱟᱞᱟᱜ ᱛᱮ᱾
ᱦᱮᱸᱦᱮᱸ ᱦᱳᱭ ᱜᱚᱝᱠᱮ ᱥᱟᱹᱜᱩᱱ ᱥᱮᱛᱟᱜ᱾
ᱦᱩᱸ ᱪᱮᱫ ᱞᱮᱠᱟ ᱛᱟᱞᱮ ᱱᱟᱯᱟᱭ ᱜᱮᱭᱟ ᱦᱮᱸ ᱦᱮᱸ ᱟᱞᱤᱧ ᱦᱩᱞᱤᱧ ᱱᱟᱯᱟᱭ ᱜᱮᱭᱟ, ᱟᱵᱮᱱ ᱦᱚᱸ ᱱᱟᱯᱟᱭ ᱜᱮᱭᱟᱵᱮᱱ ᱟᱥᱟᱭ ᱫᱟᱞᱤᱧ᱾
ᱱᱟᱯᱟᱭ ᱜᱮᱭᱟᱞᱤᱧ ᱟᱞᱤᱧ ᱦᱚᱸ ᱱᱤᱭᱟᱹ ᱜᱷᱟᱹᱲᱤᱡ ᱫᱚ᱾
ᱟᱪᱪᱷᱟ ᱟᱪᱪᱷᱟ ᱚᱱᱠᱟᱱᱟᱜ ᱮᱸ ᱢᱟᱥᱮ ᱢᱤᱫᱴᱤᱡ ᱵᱟᱨᱭᱟ ᱜᱟᱱ ᱥᱟᱛᱟᱢ ᱞᱟᱹᱭ ᱵᱤᱱ ᱡᱮ ᱚᱱᱠᱟᱱᱟᱜ ᱟᱵᱮᱱᱟᱜ ᱵᱩᱡᱽ ᱨᱮ ᱟᱨ ᱪᱮᱫ ᱚᱠᱟᱨᱮ ᱚᱠᱟ ᱠᱚ ᱟᱨ ᱪᱮᱫ ᱟᱵᱚ ᱥᱚᱢᱟᱡᱽ ᱨᱮ ᱠᱤᱪᱷᱩ ᱠᱷᱟᱢᱛᱤ ᱢᱮᱱᱟᱜ ᱛᱟᱵᱚᱱᱟ ᱦᱮᱸ᱾ ᱚᱱᱠᱟᱱᱟᱜ ᱮᱸ ᱠᱤᱪᱷᱩ ᱟᱨ ᱪᱮᱫ ᱯᱚᱭᱮᱱᱴ ᱮᱸ ᱥᱟᱵ ᱨᱟᱠᱟᱵ ᱵᱮᱱ ᱢᱤᱫᱵᱟᱨ᱾
ᱟᱫᱚ ᱜᱚᱝᱠᱮ ᱛᱤᱱᱟᱹᱜᱴᱟ ᱡᱚᱛᱷᱟᱛᱚᱞᱤᱧ ᱞᱟᱹᱭᱪᱚ ᱦᱟᱸᱜ ᱵᱟᱝᱪᱚ᱾
ᱦᱮᱸ ᱦᱮᱸ᱾
ᱮᱸᱰᱮᱠᱷᱟᱱ ᱥᱟᱛᱟᱢ ᱫᱚ ᱟᱹᱵᱤᱱ ᱜᱤᱵᱤᱱ ᱥᱟᱵ ᱨᱟᱠᱟᱵ ᱞᱮᱠᱷᱟᱱ ᱱᱟᱯᱟᱭ ᱠᱚᱜᱼᱟ ᱛᱚ᱾ ᱟᱹᱞᱤᱧ ᱫᱚ ᱦᱟᱸᱜ ᱠᱷᱟᱡ ᱩᱱᱟᱹᱜ ᱫᱚ ᱵᱟᱲᱟᱭ ᱵᱟᱹᱱᱩᱜ ᱛᱟᱹᱞᱤᱧᱟ᱾
ᱟᱪᱪᱷᱟ ᱟᱪᱪᱷᱟ᱾
ᱜᱚᱝᱠᱮ ᱟᱹᱞᱤᱧ ᱦᱟᱸᱜ ᱢᱤᱫᱴᱟᱝ ᱠᱩᱠᱞᱤ ᱟᱹᱵᱤᱱ ᱴᱷᱮᱡ᱾
ᱟᱪᱪᱷᱟ ᱟᱪᱪᱷᱟ, ᱢᱟ ᱞᱟᱹᱭᱵᱤᱱ᱾
ᱜᱚᱝᱠᱮ ᱞᱟᱹᱭᱮᱜ ᱟᱹᱞᱤᱧ, ᱟᱹᱞᱤᱧ ᱫᱚ ᱩᱱᱟᱹᱜ ᱵᱟᱝᱞᱤᱧ ᱵᱟᱲᱟᱭᱟ ᱦᱟᱸᱜ᱾ ᱱᱟᱣᱟ ᱮᱰ ᱦᱩᱭ ᱠᱟᱱᱟ ᱛᱚ ᱱᱚᱣᱟ ᱟᱵᱚ ᱡᱟᱦᱟᱡ
ᱟᱪᱪᱷᱟ, ᱟᱪᱪᱷᱟ ᱟᱪᱪᱷᱟ ᱟᱪᱪᱷᱟ᱾
ᱟᱫᱚ ᱜᱚᱢᱠᱮ ᱦᱟᱸᱜ ᱡᱟᱦᱟᱸ ᱱᱚᱣᱟ ᱯᱷᱳᱱ ᱮ ᱯᱷᱨᱮᱱᱰ ᱮᱯ ᱡᱟᱦᱟᱸ ᱴᱟᱠᱥ ᱦᱮᱱᱟᱜ ᱛᱟᱵᱚᱱᱟ᱾
ᱦᱩᱸ ᱦᱩᱸ ᱦᱩᱸ᱾
ᱛᱚ ᱱᱚᱣᱟ ᱴᱟᱠᱥ ᱫᱚ ᱮᱸ ᱟᱹᱵᱤᱱ ᱵᱤᱱ ᱠᱚᱞ ᱨᱮᱦᱚᱸ ᱟᱹᱞᱤᱧᱟᱜ ᱴᱟᱭᱤᱢ ᱫᱚ ᱯᱩᱨᱟᱹᱣᱚᱜᱼᱟ, ᱥᱮ ᱟᱹᱞᱤᱧ ᱦᱚᱸ ᱠᱚᱞ ᱞᱟᱜᱟᱣ ᱟᱹᱞᱤᱧᱟ?
ᱦᱩᱸ ᱵᱟᱝ ᱵᱟᱝ ᱮᱸ। ᱟᱵᱚ ᱫᱚ ᱡᱟᱦᱟᱸᱛᱤᱱᱟᱹᱜ ᱟᱨ ᱪᱮᱫ ᱮᱸ ᱵᱟᱲᱟᱭ ᱢᱮᱱᱟᱜᱼᱟ। ᱦᱮᱸ᱾ ᱡᱟᱦᱟᱸ ᱛᱤᱱᱟᱹᱜ ᱩᱰᱟᱹᱝ ᱟᱨᱪᱮᱫ ᱮᱸ ᱚᱱᱟ ᱢᱤᱴᱤᱱ ᱠᱚᱨᱮ ᱡᱚᱭᱮᱱ ᱵᱟᱲᱟ ᱠᱟᱛᱮᱜ ᱵᱩᱡᱷᱟᱹᱣ ᱵᱩᱡ ᱦᱩᱭ ᱠᱟᱱᱟ᱾ ᱡᱮ ᱮᱸ ᱮᱸ ᱴᱟᱭᱤᱢ ᱫᱚ ᱴᱳᱴᱟᱞᱤ ᱜᱮ ᱟᱨ ᱪᱮᱫ ᱵᱟᱨᱚ ᱢᱤᱱᱤᱴ ᱠᱟᱱᱟ ᱟᱨ ᱪᱮᱫ᱾ ᱢᱤᱫᱴᱤᱡ ᱦᱚᱲ ᱢᱚᱸᱬᱮ ᱫᱷᱟᱣ, ᱢᱟᱱᱮ ᱟᱞᱤᱧ ᱥᱟᱞᱟᱜ ᱢᱚᱸᱬᱮ ᱫᱷᱟᱣ ᱵᱮᱱ ᱨᱚᱲ ᱫᱟᱲᱮᱭᱟᱜᱼᱟ᱾
ᱫᱤᱱᱨᱮ᱾
ᱦᱮᱸ ᱫᱤᱱ ᱨᱮᱫᱚ ᱵᱟᱝ ᱢᱟᱱᱮ ᱦᱮᱸ ᱯᱷᱤᱠᱥᱰ᱾ ᱯᱮ ᱫᱷᱟᱣ ᱵᱮᱱ ᱨᱚᱲ ᱫᱟᱲᱮᱭᱟᱜᱼᱟ ᱚᱱᱟ ᱦᱚᱸ ᱵᱟᱨᱚ ᱢᱤᱱᱤᱴ ᱠᱮᱛᱮᱫ᱾
ᱟᱪᱪᱷᱟ ᱟᱪᱪᱷᱟ᱾
ᱢᱚᱸᱬᱮ ᱫᱷᱟᱣ ᱵᱮᱱ ᱠᱚᱞ ᱫᱟᱲᱮᱭᱟᱞᱤᱧᱟ ᱦᱮᱸ ᱟᱨ ᱟᱹᱞᱤᱧ ᱢᱚᱸᱬᱮ ᱫᱷᱟᱣ ᱞᱤᱧ ᱠᱚᱞ ᱫᱟᱲᱮᱭᱟᱵᱮᱱᱟ ᱟᱨ ᱪᱤᱫ᱾
ᱟᱪᱪᱷᱟ, ᱯᱟᱸᱪ ᱯᱟᱸᱪ ᱫᱚᱥ ᱚᱸᱰᱮ ᱦᱳᱭᱳᱜ ᱠᱟᱱᱟ᱾
ᱦᱮᱸ ᱛᱟᱦᱚᱞᱮ ᱟᱵᱮᱱ ᱟᱵᱮᱱ ᱱᱚᱜ ᱱᱚᱝᱠᱟ ᱟᱨ ᱪᱮᱫ ᱱᱤᱱᱟᱹᱜ ᱜᱟᱱ ᱜᱮ᱾ ᱦᱮᱸ
ᱦᱮᱸ ᱜᱚᱝᱠᱮ ᱟᱫᱚ ᱞᱟᱹᱭᱮᱫᱼᱟ ᱞᱤᱧ ᱟᱹᱞᱤᱧ ᱡᱟᱦᱟᱸ ᱡᱮ ᱵᱟᱲᱟᱭ ᱛᱮᱱᱟᱜ ᱡᱮ ᱟᱞᱤᱧ ᱫᱚ ᱡᱩᱫᱤ ᱦᱚᱜᱼᱚᱭ ᱵᱟᱨᱚ ᱢᱤᱱᱤᱴ ᱠᱟᱛᱮᱫ ᱮᱠᱥᱚ ᱟᱥᱤ ᱢᱤᱱᱤᱴ ᱰᱤᱭᱩᱨᱮᱥᱚᱱ ᱠᱚ ᱞᱟᱹᱭᱮᱫᱼᱟ᱾ ᱟᱫᱚ ᱱᱚᱣᱟᱨᱮ ᱡᱩᱫᱤ ᱟᱹᱞᱤᱧ ᱜᱮ ᱡᱩᱫᱤ ᱯᱷᱳᱱ ᱯᱷᱳᱱ ᱥᱩᱫᱩ ᱠᱚ ᱯᱷᱳᱱᱟᱞᱤᱧᱟ᱾ ᱮᱱᱟᱫᱟᱨ ᱥᱟᱭᱤᱰ ᱠᱷᱚᱱ ᱟᱫᱚ ᱡᱩᱫᱤ ᱮᱠᱥ ᱥᱷᱚ ᱟᱥᱤ ᱢᱤᱱᱤᱴ ᱯᱩᱨᱟᱹᱚᱜᱼᱟ ᱮᱱᱦᱚᱸ ᱜᱟᱱᱚᱜᱼᱟ ᱥᱮ ᱟᱹᱞᱤᱧ ᱦᱚᱸ ᱯᱷᱳᱱ ᱞᱟᱜᱟᱣ ᱞᱤᱧᱟᱹ?
ᱮᱢ ᱦᱩᱸ ᱦᱮᱸ ᱡᱩᱫᱤ ᱟᱵᱮᱱ ᱡᱩᱫᱤ ᱚᱱᱠᱟ ᱡᱩᱫᱤ ᱵᱮᱱ ᱢᱚᱱᱮᱭᱟ ᱡᱮ ᱟᱞᱤᱧ ᱤᱧ ᱟᱹᱞᱤᱧ ᱜᱮᱞᱤᱧ ᱯᱷᱳᱱᱟ᱾ ᱦᱮᱸ ᱥᱩᱫᱩ ᱟᱨ ᱪᱮᱫ ᱤᱧ ᱫᱚ ᱠᱷᱟᱱᱞᱤᱧ ᱨᱤᱥᱤᱵᱷᱟ ᱥᱮ ᱤᱧ ᱫᱚ ᱠᱷᱟᱱᱤᱧ ᱯᱷᱳᱱᱟ᱾ ᱦᱮᱸ ᱚᱱᱠᱟ ᱦᱚᱸ ᱜᱟᱱᱚᱜ ᱜᱮᱭᱟ ᱦᱮᱸ᱾ ᱟᱨ ᱡᱩᱫᱤᱢ ᱢᱮᱱᱟ ᱡᱮ ᱵᱟ ᱤᱧᱦᱚᱸ ᱤᱧ ᱫᱚ ᱠᱷᱟᱹᱞᱤ ᱮ ᱥᱩᱫᱩ ᱯᱷᱚᱱᱜᱤᱧ ᱯᱷᱳᱱ ᱟᱠᱚᱣᱟ ᱦᱮᱸ᱾
ᱦᱩᱸ
ᱤᱧᱟᱹᱜ ᱜᱮ ᱦᱚᱲ ᱠᱚ ᱨᱤᱥᱤᱵᱷᱢᱟ ᱦᱮᱸ ᱚᱱᱠᱟ ᱦᱚᱸ ᱜᱟᱱᱚᱜᱼᱟ᱾ ᱚᱠᱟ ᱞᱮᱠᱟᱭᱟᱢ ᱟᱢ ᱡᱩᱫᱤᱢ ᱢᱮᱱᱟ ᱡᱮ ᱵᱟᱝ ᱤᱧ ᱫᱚ ᱠᱷᱟᱹᱞᱤᱧ ᱨᱤᱥᱤᱵᱷ ᱛᱟᱠᱚᱣᱟ ᱛᱟᱦᱚᱞᱮ ᱠᱷᱟᱱ ᱫᱚ ᱥᱩᱫᱩ ᱨᱤᱥᱤᱵᱷ ᱛᱟᱠᱚ ᱢᱮ ᱦᱩᱸ ᱠᱚᱞ ᱟᱹᱧ ᱛᱟᱦᱮ ᱠᱚᱞ ᱟᱹᱧ ᱡᱩᱫᱤᱢ ᱢᱮᱱᱟ ᱵᱟ ᱩᱱᱤ ᱠᱚᱞ ᱠᱮᱫᱟᱭ ᱤᱧᱦᱚᱸ ᱟᱡᱨᱮᱱ ᱜᱟᱛᱮ ᱠᱟᱹᱱᱟᱹᱧ ᱥᱮ ᱦᱮᱸ ᱠᱤᱪᱷᱩ ᱜᱟᱱ ᱦᱚᱭᱛᱳ ᱤᱧ ᱴᱷᱮᱱ ᱟᱨᱚ ᱠᱩᱠᱞᱤ ᱛᱮᱱᱟᱜ ᱛᱟᱦᱮᱸᱭᱮᱱ ᱛᱤᱧᱟᱹ᱾ ᱦᱮᱸ ᱤᱧ ᱛᱟᱦᱚᱞᱮᱧ ᱠᱚᱞ ᱨᱩᱣᱟᱹᱲ ᱟᱭᱟ ᱦᱮᱸ ᱚᱱᱠᱟ᱾ ᱡᱟᱸᱦᱟᱞᱮᱠᱟ ᱟᱨ ᱪᱮᱫ ᱠᱚᱞ ᱨᱮᱱᱟᱜ ᱯᱨᱚᱥᱮᱥ ᱠᱟᱱᱟ ᱦᱮᱸ ᱡᱟᱦᱟᱸ ᱞᱮᱠᱟᱢ ᱢᱚᱱᱮᱭᱟ ᱟᱨ ᱪᱮᱫ ᱚᱱᱠᱟ᱾ ᱛᱚᱵᱮ ᱢᱤᱫᱴᱤᱡ ᱦᱚᱲ ᱥᱟᱞᱟᱜ ᱢᱚᱬᱮ ᱫᱷᱟᱣ ᱜᱮ ᱟᱨ ᱪᱮᱫ ᱚᱱᱠᱟ ᱨᱚᱲ ᱫᱟᱲᱮᱭᱟᱜᱼᱟ᱾
ᱟᱪᱪᱷᱟ ᱜᱚᱝᱠᱟᱮ ᱵᱮᱥ ᱜᱮ ᱟᱹᱰᱤ ᱟᱹᱰᱤ ᱥᱟᱨᱦᱟᱣ ᱵᱟᱝᱞᱤᱧ ᱵᱟᱲᱟᱭ ᱜᱮᱭᱟ ᱟᱫᱚ ᱱᱟᱣᱟ ᱡᱚᱭᱮᱱᱚᱜ ᱦᱩᱭᱩᱜ ᱠᱟᱱᱟ ᱛᱚ᱾
ᱦᱮᱸ ᱦᱮᱸ ᱟᱪᱪᱷᱟ ᱟᱪᱪᱷᱟ ᱟᱫᱚ ᱡᱟᱭᱦᱳᱠ ᱚᱱᱟ ᱠᱚᱫᱚ ᱮᱸ ᱱᱟᱯᱟᱭ ᱠᱟᱛᱷᱟ ᱠᱟᱱ ᱜᱮᱭᱟ ᱥᱮ ᱟᱵᱮᱱ ᱦᱟᱜ ᱟᱥᱟᱭ ᱫᱟᱞᱤᱧ᱾ ᱡᱟᱦᱟᱸ ᱛᱤᱱᱟᱹᱜ ᱦᱩᱰᱟᱹᱝ ᱵᱮᱱ ᱫᱚᱨᱠᱟᱨᱚᱜ ᱠᱟᱱ ᱛᱟᱸᱦᱮᱱᱟ ᱤᱱᱟᱹᱜ ᱜᱟᱱ ᱫᱚᱞᱤᱧ ᱵᱩᱡᱷᱟᱹᱣ ᱦᱚᱪᱚ ᱠᱮᱫ ᱢᱮᱱᱟ ᱟᱫᱚ ᱚᱱᱠᱟᱱᱟᱜ ᱜᱮ ᱱᱚᱜᱼᱚᱭ ᱡᱮ ᱚᱱᱮ ᱟᱵᱚ ᱥᱟᱱᱛᱟᱲ ᱟᱵᱚ ᱟᱵᱚ ᱥᱟᱱᱛᱟᱲ ᱢᱟᱛᱚ᱾ ᱮᱸ ᱢᱟᱱᱮ ᱵᱩᱨᱩ ᱫᱤᱥᱚᱢ ᱦᱚᱲ᱾
ᱦᱮᱸ ᱜᱚᱝᱠᱮ ᱵᱩᱨᱩ ᱫᱤᱥᱚᱢ ᱫᱚ ᱟᱫᱚ ᱦᱮᱸ ᱡᱟᱹᱥᱛᱤ ᱫᱚ ᱚᱱᱠᱟ ᱦᱚᱸ ᱵᱟᱝᱟ᱾ ᱟᱫᱷᱟ ᱟᱫᱷᱟ ᱫᱚᱵᱚᱱ ᱵᱩᱨᱩ ᱫᱤᱥᱚᱢ ᱜᱮᱭᱟ᱾
ᱟᱨ ᱠᱤᱪᱷᱤ ᱜᱟᱱ ᱫᱚ ᱱᱚᱛᱮ ᱦᱚᱸ ᱢᱮᱱᱟᱜ ᱵᱚᱱ ᱜᱮᱭᱟ᱾
ᱦᱮᱸ ᱦᱮᱸ ᱱᱮᱛᱟᱨ ᱫᱚ ᱟᱨ ᱪᱮᱫ ᱥᱚᱢᱚᱭ ᱥᱟᱞᱟᱜ ᱛᱮ ᱚᱠᱛᱚ ᱥᱟᱞᱟᱜ ᱛᱮᱵᱚᱱ ᱯᱟᱥᱱᱟᱣ᱾ ᱚᱱᱟ ᱥᱮ ᱡᱩᱜᱽ ᱥᱟᱞᱟᱜ ᱛᱮ ᱟᱹᱰᱤᱜᱟᱱ ᱵᱚᱱ ᱯᱟᱥᱱᱟᱣ ᱟᱠᱟᱱᱟ ᱵᱟᱠᱷᱟᱱ ᱥᱮᱫᱟᱭ ᱡᱩᱜᱽ ᱡᱟᱯᱟᱜ ᱟᱨ ᱦᱟᱲᱟᱢ ᱠᱚᱫᱚ ᱡᱚᱛᱚ ᱜᱮ ᱟᱨ ᱪᱮᱫ ᱵᱩᱨᱩ ᱫᱤᱥᱚᱢ ᱜᱮ᱾
ᱵᱩᱨᱩ ᱫᱤᱥᱚᱢ ᱵᱤᱨ ᱯᱟᱠᱟᱲ ᱚᱱᱠᱟ ᱜᱮᱵᱚᱱ ᱛᱟᱦᱮᱸ ᱠᱟᱱᱟ᱾
ᱦᱮᱸ ᱚᱱᱟ ᱠᱚᱜᱮ ᱟᱨ ᱪᱮᱫ ᱡᱚᱢ ᱵᱟᱲᱟᱭ ᱮᱸ ᱵᱤᱨ ᱨᱮᱱᱟᱜ ᱜᱮ ᱟᱨ ᱪᱮᱫ ᱚᱱᱟ ᱡᱚ ᱠᱚ ᱟᱨ ᱪᱮᱫ ᱡᱚᱢ ᱠᱟᱛᱮᱜ ᱠᱚ ᱦᱟᱨᱟ ᱟᱠᱟᱱ ᱛᱟᱵᱚᱱᱟ ᱦᱮᱸ ᱟᱫᱚ ᱱᱚᱜᱼᱚᱭ ᱡᱮ ᱟᱵᱚ ᱡᱩᱜ ᱥᱟᱞᱟᱜ ᱛᱮ ᱱᱚᱜᱼᱚᱭ ᱵᱚᱱ ᱟᱨ ᱟᱹᱰᱤ ᱜᱟᱱ ᱵᱚᱱ ᱞᱟᱦᱟ ᱤᱫᱤᱭ ᱠᱟᱱᱟ᱾
ᱦᱮᱸ
ᱟᱫᱚ ᱟᱵᱮᱱᱟᱜ ᱪᱮᱫ ᱞᱮᱠᱟ ᱢᱚᱱᱮ ᱦᱩᱭᱩᱜᱼᱟ ᱥᱮᱫᱟᱭ ᱡᱩᱜᱽ ᱟᱨ ᱪᱮᱫ ᱮᱸ ᱥᱮᱫᱟᱭ ᱡᱩᱜᱽ ᱥᱟᱞᱟᱜ ᱟᱨ ᱪᱮᱫ ᱱᱮᱛᱟᱨᱟᱜ ᱡᱩᱜᱽ ᱟᱨ ᱪᱮᱫ ᱛᱤᱱᱟᱹᱜ ᱜᱟᱱ ᱟᱵᱚ ᱯᱚᱨᱤᱵᱚᱨᱛ ᱛᱚᱱ ᱦᱩᱭ ᱟᱠᱟᱱ ᱛᱟᱵᱚᱱᱟ ᱾
ᱟᱫᱚ ᱜᱚᱝᱠᱮ ᱟᱹᱞᱤᱧ ᱫᱚ ᱢᱤᱫᱴᱟᱝ ᱠᱟᱛᱷᱟ ᱞᱤᱧ ᱞᱟᱹᱭᱟ ᱟᱵᱚ ᱢᱟᱱᱣᱟ ᱡᱤᱭᱚᱱ ᱫᱚ ᱢᱟᱱᱮ ᱫᱤᱱᱟᱹᱢ ᱞᱮᱠᱟᱜᱮ ᱦᱟᱸᱜ ᱤᱭᱟᱹ ᱯᱨᱚᱠᱤᱛ ᱞᱮᱠᱟᱛᱮᱫᱚ ᱯᱚᱨᱤᱵᱚᱨᱛᱚᱱ ᱟᱱᱟᱜ ᱜᱮ ᱠᱟᱱᱟ ᱾
ᱦᱩᱸ ᱾
ᱟᱫᱚ ᱮᱸ ᱠᱟᱛᱷᱟ ᱨᱮ ᱦᱮᱱᱟᱜ ᱟᱥᱮ ᱡᱮ ᱟᱢ ᱡᱩᱫᱤ ᱚᱱᱟ ᱮ ᱢᱟᱱᱮ ᱯᱨᱚᱠᱤᱛ ᱨᱮ ᱵᱟᱢ ᱛᱟᱞᱢᱮᱞ ᱫᱟᱲᱮᱭᱟᱜᱼᱟ ᱮᱱᱠᱷᱟᱱ ᱟᱢᱮᱢ ᱪᱷᱤᱴᱠᱟᱹᱨ ᱥᱟᱦᱟᱜᱼᱟ ᱾
ᱦᱩᱸ ᱾
ᱟᱫᱚ ᱚᱱᱟ ᱞᱮᱠᱟᱜᱮ ᱡᱟᱦᱟᱸ ᱦᱤᱡᱩᱜ ᱠᱟᱱ ᱫᱤᱱᱨᱮ ᱡᱟᱦᱟᱸ ᱠᱚ ᱦᱩᱭᱩᱜ ᱠᱟᱱ ᱚᱱᱟ ᱞᱮᱠᱟ ᱛᱮᱜᱮ ᱟᱵᱚ ᱦᱚᱸ ᱢᱟᱱᱮ ᱚᱝᱠᱟ ᱛᱟᱞᱢᱮᱞ ᱪᱟᱞᱟᱣ ᱦᱩᱭ ᱟᱵᱚᱱᱟ ᱟᱨ ᱵᱟᱝᱠᱷᱟᱱ ᱵᱚᱱ ᱯᱚᱨᱤᱵᱚ ᱛᱚᱱᱚᱜ ᱜᱮᱭᱟ, ᱟᱫᱚ ᱚᱱᱟ ᱞᱮᱠᱟᱛᱮ ᱟᱵᱚᱣᱟᱜ ᱡᱤᱭᱚᱱ ᱨᱮᱫᱚ ᱯᱚᱨᱤᱵᱚᱨᱛᱚᱱ ᱫᱚ ᱦᱩᱭ ᱠᱟᱱ ᱜᱮᱭᱟ ᱾ ᱟᱫᱚ ᱥᱮᱫᱟᱭ ᱫᱚ ᱦᱟᱸᱜ ᱡᱮ ᱞᱮᱭᱟᱹᱧ ᱡᱮ ᱢᱟᱦ ᱩᱱᱟᱹᱜ ᱰᱷᱮᱨ ᱦᱚᱸ ᱡᱮ ᱯᱚᱨᱤᱵᱚᱨᱛᱚᱱ ᱦᱩᱭ ᱠᱟᱱᱟ ᱚᱝᱠᱟ ᱫᱚ ᱵᱟᱝ ᱾ ᱟᱫᱚᱢ ᱫᱚ ᱧᱮᱞᱚᱜ ᱜᱮᱭᱟ ᱟᱵᱚ ᱫᱚ ᱦᱟᱸᱜ ᱟᱹᱰᱤ ᱟᱭᱢᱟ ᱥᱮᱫᱟᱭ ᱞᱮᱠᱟ ᱦᱚᱸ ᱦᱮᱱᱟᱜ ᱵᱚᱱᱟ, ᱢᱮᱱᱠᱷᱟᱱ ᱱᱚᱣᱟ ᱫᱚ ᱵᱟᱹᱲᱤᱡ ᱫᱚ ᱞᱟᱹᱭ ᱵᱟᱭ ᱜᱟᱱᱚᱜ ᱠᱟᱱᱟ, ᱡᱮ ᱦᱮᱸ ᱵᱟᱹᱲᱤᱡ ᱠᱟᱱ ᱜᱮᱭᱟ ᱥᱮᱫᱟᱭ ᱞᱮ ᱛᱟᱦᱮᱸᱱᱟ ᱢᱟ ᱢᱮᱱᱠᱷᱟᱱ ᱟᱵᱚ ᱟᱨ ᱞᱟᱦᱟ ᱥᱮᱫ ᱢᱚᱦᱰᱟᱜ ᱞᱟᱹᱜᱤᱫ ᱦᱚᱸ ᱥᱮᱫᱟᱭᱟᱜ ᱠᱤᱪᱷᱤ ᱜᱟᱱ ᱫᱚ ᱟᱲᱟᱜ ᱦᱚᱸ ᱦᱩᱭ ᱟᱵᱚᱱᱟ ᱾
ᱦᱩᱸ ᱦᱩᱸ ᱦᱩᱸ ᱾
ᱟᱫᱚ ᱚᱱᱠᱟ ᱞᱮᱠᱟ ᱦᱟᱸᱜ ᱥᱮᱫᱟᱭᱟᱜ ᱠᱤᱪᱷᱩ ᱫᱚ ᱢᱮᱱᱟᱜ ᱜᱮᱭᱟ ᱟᱵᱚ ᱛᱟᱞᱟᱨᱮ ᱾ ᱡᱮᱞᱮᱠᱟ ᱟᱵᱚᱣᱟᱜ ᱫᱷᱚᱨᱚᱢ ᱠᱚ ᱞᱟᱭᱼᱞᱟᱠᱪᱟᱨ ᱠᱚᱫᱚ ᱚᱱᱟ ᱫᱚ ᱥᱮᱫᱟᱭ ᱠᱷᱚᱱ ᱜᱮᱵᱚᱱ ᱧᱟᱢ ᱟᱹᱜᱩ ᱠᱟᱜᱼᱟ ᱾
ᱦᱮᱸ ᱥᱮᱫᱟᱭ ᱠᱷᱚᱱ ᱜᱮᱵᱚᱱ ᱧᱟᱢ ᱟᱹᱜᱩ ᱟᱠᱟᱫᱟ ᱚᱱᱟ ᱠᱚᱫᱚ, ᱟᱨ
ᱥᱮᱫᱟᱭ ᱟᱫᱚ ᱤᱧ ᱫᱚ ᱱᱚᱣᱟ ᱫᱚ ᱵᱟᱹᱲᱤᱡ ᱫᱚ ᱵᱟᱹᱧ ᱞᱟᱹᱭᱮᱜᱼᱟ ᱡᱮ ᱱᱟᱦᱟᱜ ᱫᱚ ᱚᱱᱟ ᱟᱹᱰᱤ ᱨᱚᱠᱚᱢ ᱠᱚᱞ ᱠᱟᱨᱠᱷᱟᱱᱟ ᱠᱚ ᱟᱨᱚ ᱚᱞᱚᱜ ᱯᱟᱲᱦᱟᱣ ᱠᱚᱦᱚᱸ ᱟᱹᱰᱤ ᱨᱚᱠᱚᱢ ᱥᱮᱪᱮᱫ ᱠᱚ ᱦᱩᱭᱩᱜ ᱠᱟᱱ ᱜᱮᱭᱟ ᱾ ᱟᱫᱚ ᱥᱮᱫᱟᱭ ᱫᱚ ᱟᱵᱚ ᱥᱟᱱᱛᱟᱲ ᱠᱚᱫᱚ ᱟᱹᱰᱤ ᱡᱟᱹᱥᱛᱤ ᱵᱤᱨ ᱯᱟᱠᱟᱲ ᱵᱚᱱ ᱛᱟᱦᱮᱸ ᱠᱚᱜ ᱜᱮᱭᱟ ᱾ ᱠᱤᱱᱛᱩ ᱱᱟᱦᱟᱜ ᱫᱚ ᱯᱟᱥᱱᱟᱣ ᱯᱟᱥᱱᱟᱣ ᱛᱮ ᱟᱵᱚ ᱦᱚᱸ ᱵᱟᱡᱟᱨ ᱱᱟᱜᱟᱨ ᱠᱚᱨᱮᱜ ᱜᱮᱵᱚᱱ ᱱᱮᱛᱟᱨ ᱫᱚᱠᱚ ᱜᱤᱨᱟᱹ ᱵᱟᱥᱮᱜ ᱠᱮᱜᱼᱟ, ᱦᱮᱸ ᱪᱮ ᱵᱟᱝ! ᱮᱸ ᱟᱫᱚ ᱯᱚᱨᱤᱵᱚᱨ ᱛᱚᱱ ᱫᱚ ᱱᱟᱦᱟᱜ ᱫᱚ ᱦᱩᱭ ᱟᱠᱟᱱᱟ, ᱟᱫᱚ ᱢᱟᱱᱮ ᱡᱤᱭᱚᱱ ᱨᱮᱱᱟᱜ ᱫᱚ ᱢᱩᱲᱩᱫ ᱰᱷᱚᱸᱜᱟ ᱫᱚ ᱟᱹᱞᱤᱧ ᱫᱚ ᱥᱤᱠᱷᱱᱟᱹᱛ ᱜᱤᱞᱤᱧ ᱞᱟᱹᱭᱟ ᱡᱮ ᱦᱚᱜᱼᱚᱭ ᱥᱮᱪᱮᱫ, ᱟᱫᱚ ᱱᱟᱦᱟᱜ ᱫᱚ ᱟᱭᱢᱟ ᱜᱮ ᱥᱮᱪᱮᱫ ᱫᱚ ᱦᱮᱱᱟᱜ ᱵᱚᱱ ᱜᱮᱭᱟ ᱾
ᱦᱩᱸ ᱦᱩᱸ ᱾ ᱢᱟᱱᱮ ᱢᱤᱫ ᱠᱟᱛᱷᱟ ᱛᱮ ᱡᱩᱫᱤ ᱞᱟᱹᱭ ᱜᱟᱱᱚᱜᱼᱟ ᱥᱮᱫᱟᱭ ᱠᱷᱚᱱ ᱫᱚ ᱟᱹᱲᱤᱜᱟᱱ ᱵᱚᱱ ᱯᱚᱨᱤᱵᱚᱨᱛᱚᱱ ᱟᱠᱟᱱᱟ ᱡᱩᱜᱽ ᱥᱟᱞᱟᱜ ᱛᱮ, ᱮᱸ ᱥᱚᱢᱚᱭ ᱥᱟᱞᱟᱜ ᱛᱮ ᱦᱮᱸ ᱚᱱᱠᱟ ᱜᱮ ᱦᱚᱭᱛᱚ ᱠᱤᱪᱷᱩ ᱵᱷᱟᱹᱜᱤ ᱜᱮᱵᱚᱱ ᱥᱤᱠᱷᱱᱟᱹᱛ ᱦᱚᱵᱚᱵ ᱥᱤᱠᱷᱱᱟᱹᱛ ᱛᱟᱠᱟᱱ ᱜᱮᱭᱟ ᱾ ᱠᱤᱪᱷᱩᱜᱟᱱ ᱦᱚᱭᱛᱳ ᱟᱵᱚᱣᱟᱜ ᱠᱟᱹᱢᱤᱦᱚᱨᱟ ᱠᱚ ᱛᱟᱭᱚᱢ ᱨᱮ ᱦᱚᱭᱛᱳ ᱢᱮᱱᱟᱜ ᱜᱮ ᱛᱟᱵᱚᱱᱟ ᱾ ᱦᱩᱸ, ᱛᱚᱵᱮ ᱦᱮᱸ, ᱢᱟᱱᱮ ᱡᱩᱜᱽ ᱥᱟᱞᱟᱜ ᱛᱮᱢᱟ ᱯᱚᱨᱤᱵᱚᱨᱛᱚᱱ ᱢᱟᱛᱚ ᱞᱟᱜᱟᱜ ᱜᱮ ᱾
ᱦᱮᱸ ᱡᱩᱜᱽ ᱥᱟᱞᱟᱜ ᱯᱚᱨᱤᱵᱚᱨᱛᱚᱱ ᱫᱚ ᱞᱟᱜᱟᱜ ᱜᱮᱭᱟ, ᱮᱱᱠᱷᱟᱱ ᱟᱫᱚ ᱵᱟᱢ ᱯᱚᱨᱤᱵᱚᱨᱛᱚᱱ ᱞᱮᱱᱠᱷᱟᱱ ᱦᱟᱸᱜ ᱚᱱᱮ ᱡᱮᱞᱮ
ᱢᱟᱲᱟᱝ ᱥᱮᱫ ᱦᱟᱸᱜ ᱵᱟᱝ ᱦᱮᱸ ᱢᱟᱲᱟᱝ ᱥᱮᱫ ᱫᱚ ᱦᱟᱸᱜ ᱦᱳᱭᱛᱚ ᱵᱟᱢ ᱞᱟᱦᱟ ᱫᱟᱲᱮᱭᱟᱜᱼᱟ ᱾
ᱵᱟᱢ ᱢᱚᱦᱰᱟ ᱫᱟᱲᱮᱭᱟᱜᱼᱟ ᱾
ᱡᱟᱦᱟᱸ ᱛᱤᱱᱟᱹᱜ ᱜᱮ ᱦᱚᱭᱛᱚ ᱥᱤᱠᱠᱷᱤᱛᱚᱜ ᱢᱮ ᱮᱸ ᱥᱮ ᱮᱸ ᱞᱟ ᱢᱟᱨᱟᱝ ᱞᱟᱹᱴᱩ ᱦᱚᱲ ᱜᱮ ᱵᱮᱱᱟᱜ ᱢᱮ ᱦᱩᱸ ᱮᱜᱮᱨ᱾ ᱮᱸ ᱢᱟᱱᱮ ᱟᱨ ᱪᱮᱫ ᱚᱱᱟ ᱫᱷᱚᱨᱚᱢ ᱠᱚᱨᱚᱢ ᱥᱮᱼᱼ ᱦᱮ ᱟᱵᱚᱣᱟᱜ ᱱᱚᱣᱟ ᱡᱷᱩᱯᱩᱝ ᱟᱨᱤᱪᱟᱞᱤ ᱢᱟᱱᱮ ᱛᱮ ᱟᱨ ᱪᱮᱫ ᱟᱞᱚᱵᱚᱱ ᱦᱤᱲᱤᱧ ᱢᱟ ᱦᱩᱸ ᱤᱧ ᱫᱚ ᱟᱨ ᱪᱮᱫ ᱱᱩᱱᱩ ᱱᱩ ᱱᱚᱣᱟ ᱜᱮ ᱟᱨ ᱪᱮᱜ ᱤᱧ ᱠᱷᱚᱡᱚᱜᱼᱟ᱾ ᱡᱟᱛᱮ ᱱᱤᱡᱮᱨᱟᱜ ᱢᱟᱱᱮ ᱚᱱᱮ ᱠᱚᱵᱤ ᱜᱩᱨᱩ ᱟᱨ ᱪᱮᱫ ᱟᱵᱚᱨᱮᱱ ᱮᱸ ᱨᱚᱜᱷᱩᱱᱟᱛᱷ ᱢᱩᱨᱢᱩᱭ ᱞᱟᱹᱭ ᱟᱠᱟᱫ ᱞᱮᱠᱟ ᱚᱞ ᱢᱮᱱᱟᱜ ᱛᱟᱢᱟ ᱨᱚᱲ ᱢᱮᱱᱟᱜ ᱛᱟᱢᱟ᱾ ᱫᱷᱚᱨᱚᱢ ᱢᱮᱱᱟᱜ ᱨᱚᱲᱮᱢ ᱟ ᱟᱫ ᱞᱮᱨᱮ ᱦᱮᱸ ᱫᱷᱚᱨᱚᱢᱮᱢ ᱟᱫ ᱞᱮᱨᱮ ᱟᱢ ᱦᱚᱢ ᱟᱫᱚᱜ᱾ ᱦᱮᱸ ᱟᱫᱚ ᱱᱚᱜ-ᱚ ᱱᱟ ᱡᱤᱱᱤᱥ ᱠᱚ ᱟᱨ ᱪᱮᱫ ᱟᱵᱚ ᱫᱚ ᱥᱟᱵ ᱫᱚᱦᱚ ᱞᱟᱜᱟᱣ ᱟᱵᱚᱱᱟ᱾
ᱦᱮᱸ, ᱚᱵᱳᱥᱥᱳ ᱠᱟᱛᱷᱟ ᱠᱟᱱ ᱜᱮᱭᱟ ᱟᱵᱚ ᱫᱚ ᱾ ᱟᱫᱚ ᱢᱟᱱᱮ ᱥᱮᱫᱟᱭ ᱨᱮᱱ ᱩᱱᱟᱹᱜ ᱢᱟᱱᱮ ᱟᱹᱜᱤᱞ ᱦᱟᱯᱲᱟᱢ ᱩᱱᱟᱹᱜ ᱥᱤᱠᱷᱱᱟᱹᱛ ᱦᱟᱯᱲᱟᱢ ᱠᱚ ᱛᱟᱦᱮᱸ ᱠᱟᱱᱟ᱾ ᱛᱟᱵᱚᱱᱟ ᱡᱮ ᱛᱤᱱᱟᱹᱜ ᱪᱮᱦᱮᱨᱟ ᱠᱟᱛᱷᱟ ᱠᱚᱦᱚᱸ ᱠᱚ ᱨᱚᱲ ᱦᱚᱴᱚ ᱠᱟᱜᱼᱟ, ᱚᱱᱟ ᱠᱚᱠᱚ ᱮᱢ ᱦᱚᱴᱚ ᱟᱠᱟᱜ ᱵᱚᱱᱟ ᱾ ᱛᱚ ᱟᱨ ᱡᱟᱦᱟᱱ ᱞᱟᱭᱼᱞᱟᱠᱪᱟᱨ ᱠᱚᱠᱚ ᱵᱮᱱᱟᱣ ᱦᱚᱴᱚ ᱠᱟᱜ ᱵᱚᱱᱟ ᱟᱹᱰᱤᱜᱮ ᱨᱤᱞᱟᱹᱢᱟᱞᱟ ᱜᱮᱭᱟ, ᱟᱫᱚ ᱟᱵᱚ ᱪᱮᱱ ᱵᱟᱵᱚᱱ ᱚᱱᱟ ᱪᱮᱫ ᱵᱟᱵᱚᱱ ᱞᱟᱥᱮᱨ ᱫᱟᱲᱮᱜ ᱠᱟᱱᱛᱮ ᱚᱱᱟ ᱫᱚ ᱟᱫᱚ ᱥᱤᱠᱤᱲ ᱜᱮᱵᱚᱱ ᱧᱮᱞᱮᱫ ᱠᱟᱱᱟ ᱠᱤᱪᱷᱤ ᱜᱟᱱ ᱦᱚᱲ ᱫᱚ ᱥᱤᱠᱥᱲ ᱜᱮ ᱠᱚ ᱧᱮᱞᱟᱜ ᱠᱟᱱᱟ ᱥᱮ ᱡᱮ ᱞᱟᱹᱭ ᱜᱮᱭᱟ ᱠᱚ ᱮᱸ ᱥᱟᱱ ᱛᱟᱲ ᱫᱷᱩ ᱪᱮᱫ ᱱᱚᱜᱼᱚ ᱱᱚᱝᱠᱟ ᱡᱚᱵᱮ ᱠᱚ ᱦᱟᱱᱟ ᱱᱚᱣᱟ ᱟᱹᱰᱤ ᱨᱚᱠᱚᱢ ᱠᱟᱛᱷᱟ ᱠᱚ ᱨᱟᱠᱟᱵ ᱜᱮᱭᱟ᱾
ᱦᱩᱸ ᱦᱩᱸ ᱦᱩᱸ᱾ ᱛᱚ ᱚᱱᱮ ᱚᱱᱠᱟ ᱟᱨ ᱪᱮᱫ ᱟᱹᱰᱤ ᱜᱟᱱ ᱜᱮ ᱚᱱᱠᱟ ᱮᱸ ᱟᱵᱚᱣᱟᱜ᱾ ᱟᱹᱰᱤ ᱵᱷᱟᱹᱜᱤ ᱵᱷᱟᱹᱜᱤ ᱟᱨ ᱪᱮᱫ ᱟᱵᱚᱨᱮᱱ ᱜᱩᱱᱤ ᱜᱚᱝᱠᱮ ᱠᱚ ᱡᱟᱦᱟᱸ ᱛᱤᱱᱟᱹᱜ ᱠᱚ ᱦᱮᱸ ᱢᱟᱱᱮ ᱢᱮᱱᱟᱜ ᱠᱚ ᱛᱟᱵᱚᱱᱟ ᱦᱩᱸ ᱟᱹᱰᱤ ᱪᱮᱦᱨᱟ ᱪᱮᱦᱨᱟ ᱠᱟᱛ ᱠᱚ ᱞᱟᱹᱭ ᱞᱟᱹᱭ ᱟᱪᱚ ᱟᱠᱟᱫᱟ ᱡᱮ ᱡᱟᱦᱟᱸ ᱛᱤᱱᱟᱹᱜ ᱜᱮ ᱟᱢ ᱞᱟᱹᱴᱩ ᱦᱚᱲ ᱵᱮᱱᱟᱜ ᱢᱮ᱾ ᱦᱩᱸ ᱡᱮ ᱟᱢᱟᱜ ᱟᱢᱟᱜ ᱫᱷᱚᱨᱚᱢ ᱠᱚᱨᱚᱢ ᱥᱮ ᱞᱟᱭᱼᱞᱟᱠᱪᱟᱨ᱾ ᱚᱱᱟ ᱢᱞᱟᱚᱴ ᱠᱟᱛᱮᱜ ᱪᱟᱞᱟᱜᱼᱟ, ᱛᱟᱦᱞᱮ ᱟᱢᱦᱚᱸ ᱟᱨ ᱪᱮᱫ ᱦᱮᱸᱢᱟᱱᱮ ᱪᱮᱫ ᱚᱱᱟ ᱠᱷᱚᱱᱟᱜ ᱟᱢᱟᱜ ᱩᱯᱨᱩᱢᱮᱢ ᱟᱫ ᱛᱟᱢᱟ, ᱦᱮᱸ ᱱᱤᱛᱟᱨ ᱡᱮ ᱡᱟᱭᱜᱟ ᱨᱮ ᱧᱮᱞᱚᱜ ᱠᱟᱱᱟ ᱮᱢᱚᱱ ᱵᱷᱟᱵᱽᱛᱮ ᱡᱮ, ᱟᱵᱚᱨᱥᱱ ᱥᱟᱱᱛᱟᱲ ᱠᱚᱜᱮ ᱠᱤᱪᱷᱩ ᱜᱟᱱ ᱦᱚᱭᱛᱚ ᱮᱴᱟᱜ ᱫᱷᱚᱨᱚᱢ ᱠᱚᱨᱮ ᱠᱚ ᱪᱟᱞᱟᱜ ᱠᱟᱱᱟ ᱾
ᱟᱰᱤ ᱡᱟᱹᱥᱛᱤ ᱜᱮ ᱜᱚᱝᱠᱮ ᱾
ᱦᱩᱸ ᱟᱰᱤ ᱡᱟᱥᱛᱤ ᱜᱮ ᱛᱟᱦᱚᱞᱮ ᱱᱚᱜ-ᱚ ᱱᱚᱝᱠᱟ‌ ᱫᱚ ᱦᱩᱭ ᱛᱚ ᱢᱟᱱᱮ ᱟᱵᱚᱣᱟᱜ ᱥᱟᱱᱛᱟᱲ ᱥᱚᱢᱟᱡᱽ ᱞᱟᱹᱜᱤᱫ ᱠᱤᱪᱷᱩ ᱠᱷᱟᱨᱟᱯ ᱚᱨᱥᱚᱝ ᱦᱚᱸ ᱨᱟᱠᱟᱵ ᱠᱟᱱᱟ ᱾
ᱨᱟᱠᱟᱵ ᱠᱟᱱ ᱜᱮᱭᱟ ᱮᱠᱟᱞ, ᱜᱷᱟᱹᱴᱛᱤ ᱦᱚᱸ ᱦᱩᱭᱩᱜ ᱠᱟᱱ ᱜᱮᱭᱟ ᱾
ᱜᱷᱟᱹᱴᱛᱤ ᱠᱚᱦᱚᱸ ᱦᱩᱭᱩᱜ ᱠᱟᱱ ᱜᱮᱭᱟ ᱦᱩᱸ ᱾ ᱠᱟᱨᱚᱱ ᱟᱵᱚ ᱟᱵᱚ ᱱᱚᱣᱟ ᱫᱷᱚᱨᱚᱢ ᱨᱮ ᱟᱨ ᱪᱮᱜ ᱮᱴᱟᱜ ᱢᱟᱱᱮ ᱮᱴᱟᱜ ᱡᱟᱹᱛᱤ ᱫᱚ ᱵᱤᱥᱮᱥ ᱠᱚᱨᱮ ᱵᱟ ᱠᱚ ᱦᱤᱡᱩᱜ ᱜᱮᱭᱟ, ᱢᱮᱱᱠᱷᱟᱱ ᱟᱵᱚ ᱥᱟᱱᱛᱟᱲ ᱫᱚ ᱥᱚᱦᱚᱡ ᱥᱚᱨᱚᱞ ᱢᱟᱹᱱᱢᱤ ᱠᱟᱱᱟ ᱵᱚᱱ᱾ ᱟᱫᱚ ᱪᱟᱬᱮ ᱮᱴᱟᱜ ᱦᱚᱲᱟᱜ ᱟᱲᱟᱝ ᱛᱮ ᱥᱮ ᱜᱚᱭᱚᱱ ᱛᱮᱵᱚᱱ ᱜᱚᱭᱚᱱ ᱜᱚᱫᱚᱜᱼᱟ
ᱦᱮᱸ ᱦᱮᱸ ᱦᱮᱸ᱾
ᱦᱩᱸ ᱛᱟᱦᱞᱮ ᱱᱚᱜ ᱱᱚᱝᱠᱟ ᱟᱨ ᱪᱮᱫ ᱟᱵᱚ ᱠᱤᱪᱷᱩ ᱜᱟᱱ ᱩᱸ ᱠᱟᱢᱤ ᱦᱚᱨᱟ ᱥᱮ ᱥᱤᱠᱷᱱᱟᱹᱛ ᱮᱢᱟᱦᱟᱠᱚ ᱦᱩᱭᱩᱜᱼᱟ, ᱡᱟᱛᱮ ᱟᱨ ᱪᱮᱫ ᱱᱤᱡᱮᱨᱟᱜ ᱫᱷᱚᱨᱚᱢ ᱟᱜᱮ ᱫᱚ ᱮᱴᱟᱜ ᱫᱷᱚᱨᱚᱢ ᱫᱚ ᱟᱞᱚᱢ ᱟᱯᱱᱟᱨᱟ ᱥᱮ ᱱᱤᱡᱮᱨᱟᱜ ᱫᱷᱚᱨᱚᱢ ᱜᱮ ᱦᱩᱭᱩᱜ ᱠᱟᱱᱟ ᱥᱚᱨᱮᱥ ᱫᱷᱚᱨᱚᱢ ᱾
ᱮᱠᱫᱚᱢ ᱠᱟᱛᱷᱟ ᱠᱟᱱ ᱜᱮᱭᱟ ᱟᱫᱚᱢ ᱜᱚᱝᱠᱮ ᱟᱫᱚ ᱦᱚᱜᱼᱚ ᱱᱚᱝᱠᱟ ᱟᱫᱚ ᱱᱤᱡᱮᱨᱟᱜ ᱡᱮ ᱚᱲᱟᱜ ᱵᱟᱹᱜᱤ ᱠᱟᱛᱮᱫ ᱦᱚᱲᱟᱜ ᱚᱲᱟᱜ ᱨᱮᱢ ᱵᱟᱠ ᱥᱟ ᱞᱮᱱᱠᱷᱟᱱ, ᱨᱚᱨᱚᱲ ᱫᱚ ᱟᱸᱡᱚᱢ ᱦᱩᱭᱩᱜ ᱜᱮᱭᱟ ᱾
ᱦᱩᱸ ᱦᱩᱸ ᱦᱩᱸ,
ᱟᱫᱚ ᱦᱚᱸᱚᱜ ᱱᱚᱝᱠᱟ ᱨᱚᱲ ᱨᱚᱲ ᱟᱸᱡᱚᱢ ᱦᱩᱭᱟᱢᱟ ᱨᱚ ᱨᱚᱲ ᱠᱚ ᱥᱟᱦᱟᱣ ᱞᱟᱜᱟᱣᱢᱟ ᱛᱚ ᱱᱤᱡᱮᱨᱟᱜ ᱚᱲᱟᱜ ᱨᱮᱢ ᱛᱟᱦᱮᱸ ᱞᱮᱱᱠᱷᱟᱱ ᱯᱷᱩᱨᱜᱟᱹᱞ ᱞᱮᱠᱟᱢ ᱛᱟᱦᱮᱱᱟ᱾
ᱦᱩᱸ ᱦᱩᱸ ᱦᱩᱸ, ᱩᱱᱮ ᱛᱚ ᱵᱟᱠᱚ ᱞᱟᱹᱭ ᱟᱠᱟᱼᱟ ᱡᱮ ᱱᱤᱡᱮᱨᱟᱜ ᱱᱤᱡᱮᱨᱟᱜ ᱚᱲᱟᱜ ᱫᱚ ᱡᱟᱦᱟᱸ ᱛᱤᱱᱟᱹᱜ ᱩᱰᱟᱹᱝ ᱜᱮᱭᱟ᱾ ᱦᱩᱸ ᱡᱟᱦᱟᱸ ᱛᱤᱱ ᱢᱟᱨᱟᱝ ᱜᱮ ᱥᱮ ᱡᱟᱦᱟᱸ ᱞᱮᱠᱟᱱ ᱜᱮ ᱢᱟᱱᱮ ᱚᱱᱮᱠᱚ ᱠᱟᱱ ᱜᱮ ᱦᱩᱭᱩᱜ ᱢᱮᱱᱠᱷᱟᱱ ᱱᱤᱡᱮᱨᱟᱜ ᱚᱲᱟᱜ ᱨᱮ ᱡᱟᱦᱟᱸᱱ ᱢᱤᱜᱴᱮᱜ ᱟᱨ ᱪᱮᱫ ᱛᱟᱦᱮᱸ ᱠᱟᱛᱮᱜ ᱡᱟᱦᱟᱸ ᱥᱩᱠ ᱵᱩᱡᱷᱟᱹᱜ ᱚᱱᱟ ᱜᱮ ᱵᱤᱞᱰᱤᱝ ᱚᱲᱟᱜ ᱨᱮᱦᱚᱸ,
ᱩᱵ ᱥᱩᱠ ᱵᱟᱭ ᱵᱩᱡᱷᱟᱹᱜᱼᱟ ᱠᱟᱛᱷᱟ ᱠᱟᱱ ᱜᱮᱭᱟ ᱮᱠᱟᱞ ᱟᱹᱰᱤ ᱡᱚᱛᱷᱟᱛ ᱠᱟᱛᱷᱟ ᱱᱚᱣᱟ ᱫᱚ᱾
ᱠᱟᱨᱚᱱ ᱟᱸᱻ ᱵᱤᱞᱰᱤᱝ ᱚᱲᱟᱜ ᱨᱮᱫᱚ ᱦᱚᱭᱛᱚ ᱮᱴᱟᱜ ᱦᱚᱲᱟᱜ ᱚᱲᱟᱜ ᱠᱟᱱᱟ, ᱦᱩᱸ ᱱᱤᱡᱮᱨᱟᱜ ᱚᱲᱟᱜ ᱵᱟᱝ ᱠᱟᱱᱟ᱾ ᱚᱸᱰᱮ ᱫᱚ ᱟᱢᱫᱚ ᱢᱤᱫ ᱫᱤᱱ ᱵᱟᱨ ᱫᱤᱱ ᱯᱮ ᱫᱤᱱ ᱢᱚᱬᱮ ᱫᱤᱱ ᱜᱮ, ᱠᱚ ᱛᱟᱦᱮᱸ ᱦᱚᱪᱚᱢᱟ ᱢᱮᱱᱠᱷᱟᱱ ᱢᱮᱱᱠᱷᱟᱱ ᱱᱤᱡᱮᱨᱟᱜ ᱚᱲᱟᱜ ᱫᱚ ᱦᱩᱭᱩᱜ ᱠᱟᱱᱟ ᱟᱢ ᱚᱸᱰᱮ ᱟᱨ ᱪᱮᱫ ᱟᱢᱟᱜ ᱱᱤᱡᱮᱨᱟᱜ ᱵᱷᱤᱴᱤ ᱠᱟᱱᱟ ᱟᱨ ᱪᱮᱫ ᱡᱚᱠᱷᱚᱱ ᱢᱚᱱ ᱡᱚᱠᱷᱚᱱᱮᱢ ᱢᱚᱱᱮ ᱢᱚᱱᱮᱭᱟᱢ ᱡᱟᱦᱟᱸ ᱞᱮᱠᱟᱢ ᱢᱚᱱᱮᱭᱟ ᱚᱱᱠᱟ ᱜᱮᱢ ᱠᱚᱨᱟᱣ ᱫᱟᱲᱮᱭᱟᱜᱼᱟ᱾ ᱢᱮᱱᱠᱷᱟᱱ ᱦᱚᱲᱟᱜ ᱦᱚᱲ ᱨᱨᱫᱚ ᱚᱱᱠᱟ ᱫᱚ ᱵᱟᱢ ᱠᱚᱨᱟᱣ ᱫᱟᱲᱮᱭᱟᱜᱼᱟ᱾
ᱦᱳᱭ,
ᱦᱚᱸᱜ ᱚ ᱠᱟᱱᱟᱜ, ᱱᱚᱝᱠᱟᱱᱟᱜ ᱠᱤᱪᱷᱩ ᱟᱨ ᱪᱮᱫ ᱟᱹᱰᱤ ᱜᱟᱱ ᱜᱮ ᱩᱸ ᱦᱮᱸ ᱚᱱᱠᱟᱱᱟᱜ ᱜᱮ ᱟᱨ ᱪᱮᱜ ᱟᱵᱚᱣᱟᱜ ᱠᱤᱪᱷᱩ ᱠᱤᱪᱷᱩ ᱠᱟᱹᱢᱛᱤ ᱢᱮᱱᱟᱜ ᱛᱟᱵᱚᱱᱟ ᱡᱮ,
ᱦᱮᱸ, ᱜᱚᱝᱠᱮ ᱟᱫᱚ ᱠᱟᱹᱢᱤ ᱦᱚᱸ ᱯᱚᱨᱤᱵᱚᱨᱛᱚᱱ ᱦᱚᱸ ᱦᱩᱭ ᱠᱟᱱ ᱟᱨ ᱠᱷᱟᱢᱛᱤ ᱦᱚᱸ ᱟᱹᱰᱤ ᱟᱭᱢᱟ ᱦᱚᱸ ᱦᱮᱱᱟᱜ ᱜᱮᱭᱟ ᱱᱤᱛ ᱦᱟᱹᱵᱤᱜ᱾
ᱦᱩᱸ ᱦᱩᱸ ᱦᱩᱸ ᱦᱩᱸ, ᱱᱚᱣᱟ ᱥᱟᱞᱟᱜ ᱛᱮ ᱟᱨ ᱪᱮᱫ ᱱᱚᱝᱠᱟ ᱜᱮ ᱟᱹᱰᱤ ᱜᱟᱱ ᱞᱤᱧ ᱦᱮᱸ, ᱠᱟᱹᱢᱤ ᱦᱚᱨᱟ ᱵᱚᱱ ᱠᱚᱨᱟᱣ ᱤᱫᱤᱭᱮᱫ ᱜᱮᱭᱟ, ᱚᱱᱟ ᱥᱟᱞᱟᱜ ᱥᱟᱶᱛᱮ ᱠᱤᱪᱷᱩ ᱠᱤᱪᱷᱩ ᱠᱷᱟᱢᱛᱤ, ᱛᱟᱦᱮᱱ ᱜᱮᱭᱟ ᱛᱚ ᱠᱷᱟᱢᱛᱤ ᱯᱩᱨᱩᱱ ᱤᱫᱤᱜ ᱜᱮᱭᱟ ᱦᱮᱸ ᱠᱷᱟᱢ
ᱦᱮᱸ ᱦᱮᱸ ᱯᱩᱨᱟᱱ ᱤᱫ ᱫᱤ ᱜᱮᱭᱟ ᱟᱫᱚ ᱪᱮᱫ ᱜᱚᱝᱠᱮ ᱟᱫᱚ ᱡᱮ ᱢᱩᱨᱩᱫ ᱦᱟᱹᱛᱭᱟᱹᱨ ᱨᱮᱫᱚ ᱟᱫᱚ ᱥᱤᱠᱷᱱᱟᱹᱛ ᱠᱟᱱ ᱜᱮᱭᱟ᱾
ᱦᱮᱸ᱾
ᱟᱫᱚ ᱥᱤᱠᱷᱱᱟᱹᱛ ᱛᱮᱵᱚᱱ ᱞᱟᱦᱟ ᱞᱮᱱᱠᱷᱟᱱ ᱡᱟᱹᱱᱤᱡ ᱠᱷᱟᱱ ᱱᱚᱛᱮ ᱦᱚᱸᱵᱚᱱ ᱞᱟᱦᱟ ᱮᱴᱟᱜ ᱦᱚᱸᱵᱚᱱ ᱞᱟᱦᱟ ᱤᱫᱤ ᱫᱟᱲᱮᱜ,
ᱦᱮᱸ ᱦᱮᱸ ᱟᱫᱚ ᱩᱱᱥᱟᱞᱟᱜ ᱛᱮ ᱴᱟᱭᱤᱢ ᱦᱚᱸ ᱪᱟᱵᱟᱭᱮᱱ ᱛᱟᱵᱚᱱᱟ ᱤᱱᱠᱟᱹ ᱜᱮ ᱛᱚᱵᱮ᱾
ᱦᱮᱸ,